ᱦᱮᱞᱳ?
ᱦᱮᱞᱳ?
ᱦᱮᱸ ᱜᱚᱝᱠᱮ ᱟᱠᱟ ᱞᱮᱠᱟ ᱢᱮᱱᱟᱜ ᱵᱤᱱᱟ? ᱦᱮᱸ ᱦᱮᱸ,
ᱦᱮᱸ ᱜᱚᱝᱠᱮ ᱱᱟᱯᱟᱭ ᱜᱮ ᱢᱮᱱᱟᱜ ᱟᱠᱟᱜ ᱞᱤᱧᱟᱹ ᱱᱤᱛᱚᱜ ᱫᱚ, ᱟᱵᱮᱱ ᱪᱮᱜ ᱞᱮᱠᱟ?
ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟᱹ ᱟᱨ ᱚᱲᱟᱜ ᱠᱚᱨᱮ ᱪᱮᱜ ᱞᱮᱠᱟ ᱥᱟᱱᱟᱢ ᱠᱚᱜᱮ ᱱᱟᱯᱟᱭ ᱜᱮ ᱢᱮᱱᱟᱜ ᱠᱚᱣᱟ ᱥᱮ ᱵᱟᱝ?
ᱦᱮᱸ ᱜᱚᱝᱠᱮ ᱚᱲᱟᱜ ᱠᱚᱨᱮ ᱥᱟᱱᱟᱢ ᱠᱚᱜᱮ ᱱᱟᱯᱟᱭ ᱜᱮ ᱦᱮᱛᱚᱜ ᱫᱚ᱾
ᱟᱪᱪᱷᱟ ᱟᱪᱪᱷᱟ ᱟᱪᱪᱷᱟ ᱟᱹᱰᱤ ᱱᱟᱯᱟᱭ, ᱟᱫᱚ ᱛᱮᱦᱮᱧ ᱫᱚ ᱮᱸ ᱩᱢ ᱯᱷᱟᱨᱪᱟ ᱠᱟᱛᱮᱜ ᱡᱚᱢ ᱠᱚᱫᱚ ᱦᱩᱭᱱᱟᱥᱮ ᱵᱟᱝ ᱟᱨᱠᱤ?
ᱦᱳᱭ ᱜᱚᱝᱠᱮ᱾
ᱟᱪᱪᱷᱟ ᱟᱪᱪᱷᱟ ᱟᱪᱪᱷᱟ ᱟᱹᱰᱤ ᱱᱟᱯᱟᱭ, ᱛᱟᱦᱞᱮ ᱱᱤᱭᱟᱹ ᱚᱠᱛᱚ ᱨᱮᱫᱚ ᱟᱹᱵᱤᱱ ᱫᱚ ᱪᱮᱫ ᱠᱚ ᱵᱤᱱ ᱪᱤᱠᱟᱹᱭᱫᱟ?
ᱱᱤᱭᱟᱹ ᱚᱠᱛᱚ ᱨᱮᱫᱚ ᱱᱤᱛᱚᱜ ᱫᱚ ᱛᱩᱲᱩᱵ ᱟᱠᱟᱱᱟᱞᱤᱧ ᱦᱟᱸᱜ ᱟᱨ ᱢᱤᱜ ᱜᱟᱹᱴᱤᱜ ᱯᱚᱨᱮ ᱫᱚ ᱦᱟᱸᱜ ᱢᱤᱜ ᱜᱟᱹᱴᱤᱜ ᱟᱹᱞᱤᱧᱟᱜ ᱠᱮᱞᱟᱥ ᱢᱮᱱᱟᱜ ᱛᱟᱹᱞᱤᱧᱟ ᱚᱱᱛᱮ ᱜᱮ ᱦᱟᱸᱜ ᱠᱮᱞᱟᱥ ᱥᱮᱜ ᱜᱮ ᱦᱟᱸᱜ ᱞᱤᱧ ᱪᱟᱞᱟᱜᱼᱟ᱾
ᱟᱪᱪᱷᱟ ᱟᱪᱪᱷᱟ᱾ ᱦᱮᱸ ᱦᱮᱸ, ᱛᱚ ᱜᱚᱝᱠᱮ ᱟᱹᱵᱤᱱ ᱫᱚ ᱱᱤᱛᱚᱜ ᱫᱚ ᱚᱞᱚᱜ ᱯᱟᱲᱦᱟᱜ ᱡᱤᱵᱚᱱ ᱨᱮ ᱢᱮᱱᱟᱜ ᱵᱤᱱᱟ ᱵᱟᱝ?
ᱦᱳᱭ ᱜᱚᱝᱠᱮ ᱾
ᱟᱪᱪᱷᱟ ᱟᱪᱪᱷᱟ ᱟᱪᱪᱷᱟ ᱚᱝᱠᱟ ᱚᱝᱠᱟ ᱫᱚ ᱚᱠᱟ ᱠᱚᱨᱮ? ᱠᱚᱞᱮᱡᱽ ᱠᱚᱨᱮ ᱜᱮᱵᱤᱱ ᱯᱟᱲᱦᱟᱣ ᱵᱟᱲᱟᱜ ᱠᱟᱱᱟ ᱥᱮ ᱪᱮᱫ?
ᱦᱳᱭ ᱜᱚᱝᱠᱮ ᱠᱚᱞᱮᱡᱽ ᱠᱚᱨᱮ ᱜᱮᱞᱤᱧ ᱯᱟᱲᱦᱟᱜ ᱠᱟᱱᱟ ᱟᱫᱚᱻ ᱠᱚᱞᱮᱡᱽ ᱦᱚᱸᱞᱤᱧ ᱯᱟᱲᱦᱟᱜ ᱠᱟᱱᱟ ᱩᱯᱚᱨᱥᱮᱫ ᱠᱷᱚᱱᱟᱜ ᱟᱹᱞᱤᱧ ᱟᱯᱱᱟᱨ ᱛᱮ ᱮᱠᱴᱟ ᱡᱚᱵ ᱠᱚᱨᱮᱱᱟᱜ ᱞᱤᱧ ᱛᱮᱭᱟᱨᱤᱜᱼᱟ᱾
ᱟᱪᱪᱷᱟ ᱟᱪᱪᱷᱟ ᱟᱪᱪᱷᱟ ᱪᱷᱟ ᱟᱹᱰᱤ ᱱᱟᱯᱟᱭ ᱜᱚᱝᱠᱮ᱾ ᱢᱟᱱᱮ ᱟᱜᱟᱢ ᱨᱮ ᱚᱝᱠᱟ ᱟᱹᱞᱤᱧ ᱦᱚᱸ ᱥᱟᱹᱜᱩᱱ ᱞᱤᱧ ᱮᱢᱟᱵᱤᱱ ᱠᱟᱱᱟ ᱟᱨᱠᱤ ᱟᱹᱵᱤᱱᱟᱜ ᱡᱮᱢᱚᱱ ᱦᱩᱭ ᱜᱚᱫᱚᱜ ᱢᱟ᱾
ᱟᱪᱪᱷᱟ ᱱᱟᱯᱟᱭ ᱜᱮ ᱛᱚᱵᱮ ᱜᱚᱝᱠᱮ᱾
ᱦᱮᱸ ᱦᱮᱸ᱾ ᱛᱚ ᱜᱚᱝᱠᱮ ᱟᱯᱮ ᱫᱚ ᱚᱝᱠᱟ ᱢᱟᱹᱴᱷᱩᱣᱟᱹ ᱥᱮ ᱵᱤᱨ ᱫᱤᱥᱚᱢ ᱦᱚᱲ ᱠᱟᱱ ᱜᱮᱭᱟᱯᱮ?
ᱟᱞᱮᱫᱚ ᱢᱟᱹᱴᱩᱣᱟ ᱠᱟᱱᱟᱞᱮ ᱜᱚᱝᱠᱮ ᱵᱤᱨ ᱫᱤᱥᱚᱢ ᱦᱚᱲ ᱫᱚ ᱵᱟᱝ ᱠᱟᱱᱟᱞᱮ ᱵᱤᱨ ᱱᱚᱣᱟ ᱠᱚᱨᱮ ᱫᱚ ᱵᱟᱹᱱᱩᱜ ᱟᱠᱟᱫ ᱛᱟᱞᱮᱭᱟ᱾
ᱟᱪᱪᱷᱟ ᱟᱪᱪᱷᱟ ᱟᱪᱪᱷᱟ᱾ ᱛᱟᱦᱚᱞᱮ ᱚᱱᱟ ᱠᱚᱨᱮᱫ ᱫᱚ ᱱᱤᱛᱚᱜ ᱫᱚ ᱚᱱᱠᱟ ᱪᱟᱥ ᱨᱮᱱᱟᱜ ᱠᱟᱹᱢᱤ ᱠᱚᱫᱚ ᱞᱟᱜᱟᱣ ᱜᱚᱫ ᱟᱠᱟᱱᱟ ᱵᱟᱝ?
ᱦᱮᱸ᱾
ᱦᱮᱸ ᱦᱮᱸ ᱦᱮᱸ ᱟᱫᱚ ᱢᱟᱹᱴᱷᱣᱟᱹ ᱥᱮᱫ ᱫᱚ ᱞᱟᱦᱟ ᱠᱚ ᱞᱟᱜᱟᱜᱼᱟ᱾ ᱚᱱᱟ ᱫᱚ ᱵᱟᱲᱟᱭ ᱜᱮ ᱢᱮᱱᱟᱜᱼᱟ ᱟᱨᱠᱤ ᱚᱱᱠᱟ ᱫᱟᱜ ᱨᱮᱱᱟᱜ ᱯᱷᱮᱥᱤᱞᱤᱴᱤ ᱦᱚᱸ ᱢᱮᱱᱟᱜ ᱛᱟᱯᱮᱭᱟ᱾
ᱦᱚᱸ ᱢᱮᱱᱟᱜ ᱟᱠᱟᱫ ᱜᱮᱭᱟ ᱜᱚᱝᱠᱮ ᱱᱚᱛᱮ ᱫᱚ ᱢᱤᱫ ᱠᱟᱹᱴᱤᱡ ᱞᱮ ᱤᱱᱠᱟᱹ ᱫᱟᱜᱽ ᱞᱮᱠᱷᱟᱡ ᱫᱚ ᱠᱟ ᱟᱭᱢᱟ ᱥᱩᱵᱤᱫᱷᱟ ᱢᱮᱱᱟᱜᱼᱟ᱾ ᱫᱟᱜᱟᱭᱛᱚ᱾ ᱦᱮᱸ ᱡᱟᱦᱟᱸ ᱢᱮᱱᱟᱜ ᱠᱟᱫᱟ ᱤᱭᱟᱹ ᱠᱚ ᱜᱟᱹᱰᱭᱟᱹ ᱠᱚ ᱮᱢᱟᱱ ᱛᱮᱱᱟᱜ ᱠᱚ ᱟᱨᱚ ᱚ ᱰᱟᱹᱰᱤ ᱜᱮᱠᱚ ᱞᱟ ᱪᱚ ᱵᱟᱲᱟ ᱦᱚᱪᱚ ᱠᱟᱜᱼᱟ᱾
ᱦᱮᱸ ᱦᱮᱸ᱾
ᱛᱚ ᱚᱱᱟ ᱠᱚᱨᱮ ᱫᱚ ᱫᱟᱜ ᱫᱚ ᱛᱟᱦᱮᱱ ᱠᱟᱱ ᱜᱮᱭᱟ᱾
ᱦᱮᱸ ᱦᱮᱸ ᱦᱮᱸ ᱦᱮᱸ᱾ ᱛᱚ ᱜᱚᱝᱠᱮ ᱟᱯᱮ ᱫᱚ ᱛᱟᱦᱚᱞᱮ ᱱᱟᱦᱮᱞ ᱵᱚᱴᱟ ᱠᱚᱛᱮ ᱫᱚ ᱵᱟᱯᱮ ᱥᱤ ᱵᱟᱲᱟᱭ ᱜᱮᱭᱟ ᱵᱟᱯᱮ ᱚᱛᱟ ᱵᱟᱲᱟᱭ ᱜᱮᱭᱟ? ᱱᱟᱦᱮᱞ ᱵᱚᱴᱟ ᱠᱚᱫᱚ᱾
ᱚᱛᱟ ᱜᱮ ᱜᱚᱝᱠᱮ ᱱᱟᱦᱮᱞ ᱚᱛᱟᱜᱮ ᱦᱩᱭᱩᱜ ᱠᱟᱱᱟ ᱵᱟᱵᱮᱱ ᱚᱛᱟ ᱞᱮᱠᱷᱟᱡ ᱟ ᱪᱮᱫ ᱞᱤᱧ ᱢᱮᱱᱟ ᱠᱟᱹᱴᱤᱡ ᱠᱟᱹᱴᱤᱡᱟᱜ ᱫᱚ ᱵᱟᱝ ᱜᱟᱱᱚᱜ ᱠᱟᱱᱟ ᱥᱮ᱾
ᱦᱮᱸ ᱦᱮᱸ ᱦᱮᱸ ᱦᱮᱸ ᱦᱮᱸ᱾
ᱠᱟᱹᱴᱤᱡ ᱠᱟᱹᱴᱤᱡ ᱠᱟᱹᱴᱤᱡ ᱜᱮ ᱟᱞᱟ ᱫᱚ ᱱᱟᱦᱮᱞ ᱫᱚ ᱚᱛᱟ ᱜᱮ ᱦᱩᱭᱩᱜᱼᱟ᱾
ᱦᱮᱸ ᱦᱮᱸ ᱦᱮᱸ᱾ ᱛᱟᱦᱚᱞᱮ ᱜᱚᱝᱠᱮ ᱟᱵᱤᱱ ᱫᱚ ᱱᱟᱦᱮᱞ ᱚᱛᱟ ᱡᱚᱠᱷᱚᱱ ᱵᱤᱱ ᱵᱟᱲᱟᱭᱟ ᱛᱟᱦᱚᱞᱮ ᱱᱟᱦᱮᱞ ᱡᱩᱛ ᱠᱚᱦᱚᱸ ᱵᱤᱱ ᱵᱟᱲᱟᱭ ᱜᱮᱭᱟ? ᱛᱚ ᱵᱟᱝ᱾
ᱦᱮᱸᱻᱵᱟᱲᱟᱭ ᱜᱮᱭᱟᱞᱤᱧ ᱪᱤᱠᱟᱭᱟ ᱵᱮᱱ ᱚᱲᱟᱜ ᱨᱮᱱᱟᱜ ᱢᱤᱫ ᱡᱤᱜᱟ ᱟᱹᱵᱤᱱᱟᱜ ᱩᱯᱚᱨ ᱟᱵᱤᱱ ᱪᱮᱛᱟᱱ ᱨᱮ ᱵᱚᱡᱽ ᱞᱟᱫᱮ ᱞᱮᱱᱠᱷᱟᱡ ᱫᱚ ᱥᱟᱱᱟᱢᱟᱜ ᱜᱮ ᱠᱟᱹᱢᱤ ᱜᱮ ᱫᱚᱨᱠᱟᱨ ᱪᱮ᱾
ᱦᱮᱸ ᱦᱮᱸ ᱦᱮᱸ ᱦᱮᱸ ᱟᱪᱪᱷᱟ ᱟᱪᱪᱷᱟ᱾ ᱛᱟᱦᱚᱞᱮ ᱜᱚᱝᱠᱮ ᱟᱯᱮ ᱫᱚ ᱱᱟᱦᱮᱞ ᱠᱚᱫᱚ ᱚᱠᱟ ᱠᱷᱚᱱᱟᱜ ᱯᱮ ᱧᱟᱢᱟ ᱵᱤᱨ ᱠᱚᱫᱚ ᱵᱟᱹᱱᱩᱜ ᱟᱛᱚ ᱚᱝᱠᱟ ᱢᱩᱰᱷᱟᱹᱫ ᱠᱚᱫᱚ ᱚᱠᱟ ᱠᱷᱚᱱᱟᱜ ᱯᱮ ᱧᱟᱢ ᱜᱮᱭᱟ ᱟᱨᱠᱤ?
ᱟᱫᱚ ᱚᱱᱛᱮ ᱵᱟᱡᱟᱨ ᱢᱤᱫᱴᱮᱡ ᱞᱟᱜᱟᱜᱼᱟ᱾ ᱚᱸᱰᱮ ᱵᱟᱡᱟᱨ ᱨᱮᱜᱮ ᱧᱟᱢᱚᱜᱼᱟ᱾ ᱚᱸᱰᱮ ᱠᱷᱚᱱᱟᱜ ᱜᱮᱞᱮ ᱟᱹᱜᱩᱭᱟ᱾
ᱟᱪᱪᱷᱟ ᱟᱪᱪᱷᱟ ᱟᱪᱪᱷᱟ ᱦᱮᱸ ᱦᱮᱸ ᱦᱮᱸ ᱦᱮᱸ ᱦᱮᱸ᱾ ᱟᱫᱚ ᱜᱚᱝᱠᱮ ᱟᱯᱮ ᱥᱮᱫ ᱫᱚ ᱚᱱᱟ ᱵᱚᱲᱚ ᱵᱚᱲᱚ ᱜᱟᱹᱲᱤ ᱠᱚᱦᱚᱸ ᱞᱟᱜᱟᱜ ᱜᱮᱭᱟ ᱛᱚ᱾ ᱛᱟᱦᱚᱞᱮ ᱟᱞᱮ ᱫᱚᱞᱮ ᱢᱚᱱᱮ ᱟᱞᱮ ᱫᱚᱞᱮ ᱢᱚᱱᱮᱭᱟ ᱢᱩᱴᱷᱣᱟᱹ ᱦᱚᱲ ᱫᱚ ᱱᱚᱝᱠᱟᱱ ᱟᱜ ᱱᱟᱦᱮᱞ ᱠᱚᱫᱚ ᱵᱟᱠᱚ ᱚᱛᱟᱭ ᱜᱮᱭᱟ
ᱦᱩᱸ ᱦᱩᱸ᱾ ᱦᱩᱸ ᱦᱩᱸ᱾ ᱛᱟᱦᱞᱮ ᱜᱚᱝᱠᱮ ᱟᱯᱮᱥᱮᱫ ᱫᱚ ᱱᱚᱝᱠᱟ ᱵᱤᱨ ᱫᱤᱥᱚᱢ ᱫᱚ ᱵᱟᱹᱱᱩᱜ ᱟᱛᱚ ᱛᱟᱦᱚᱞᱮ ᱚᱱᱠᱟ ᱩᱫ ᱯᱩᱴᱠᱟᱹ ᱠᱚᱦᱚᱸ ᱵᱟᱝ ᱧᱟᱢᱚᱜ ᱜᱮᱭᱟ ᱵᱟᱝ?
ᱦᱮᱸ ᱵᱩ ᱵᱟᱝ ᱧᱟᱢᱚᱫᱚᱜ ᱠᱚᱱ ᱴᱟᱺᱰᱤ ᱴᱩᱠᱩ ᱨᱮᱫᱚ ᱤᱱᱟᱹᱜ ᱵᱟᱝᱠᱚ ᱩᱱᱠᱩ ᱫᱚ ᱠᱚ ᱚᱢᱚᱱᱚᱜ ᱟ ᱥᱮ᱾
ᱦᱮᱸ ᱦᱮᱸ ᱦᱮᱸ ᱦᱮᱸ ᱛᱟᱦᱚᱞᱮ ᱜᱚᱢᱠᱮ ᱵᱟᱡᱟᱨ ᱠᱷᱚᱱᱟᱜ ᱫᱚᱯᱮ ᱠᱤᱨᱤᱧ ᱠᱚᱜᱮᱭᱟ ᱥᱮ ᱵᱟᱝ?
ᱦᱳᱭ ᱜᱚᱝᱠᱮ ᱵᱟᱡᱟᱨ ᱠᱷᱚᱱᱟᱜ ᱫᱚ ᱠᱤᱨᱤᱧ ᱦᱩᱭ ᱠᱚᱜᱮᱭᱟᱞᱮ᱾
ᱦᱮᱸ ᱦᱮᱸ ᱦᱮᱸ ᱟᱫᱚ ᱫᱚᱢᱮ ᱜᱮᱠᱚ ᱫᱟᱢ ᱟᱠᱚᱣᱟ ᱵᱟᱝ?
ᱦᱮᱸ ᱫᱚᱢᱮ ᱜᱮᱠᱚ ᱫᱟᱢ ᱟᱠᱚᱣᱟ ᱞᱮᱠᱤᱱ ᱡᱚᱢ ᱥᱟᱱᱟᱣᱟ ᱨᱮᱫᱚ ᱫᱟᱢ ᱫᱚ ᱵᱟᱝ ᱧᱮᱞᱚᱜᱼᱟ ᱥᱮ ᱥᱮ ᱩᱫ ᱫᱚ ᱯᱩᱭ
ᱚᱱᱟ ᱫᱚ ᱠᱟᱛᱷᱟ ᱠᱟᱱ ᱜᱮᱭᱟ ᱡᱟᱦᱟᱸ ᱡᱚᱢ ᱥᱟᱢᱟᱱ ᱱᱟ ᱢᱮᱭᱟ ᱚᱱᱟ ᱫᱚ ᱡᱟᱦᱟᱸ ᱛᱤᱱᱟᱹᱜ ᱫᱟᱢ ᱜᱮ ᱦᱩᱭ ᱪᱚᱣᱟᱱ ᱥᱮ ᱪᱮᱫ?
ᱦᱮᱸ᱾
ᱦᱮᱸ ᱦᱮᱸ᱾ ᱛᱚ ᱟᱞᱮ ᱥᱮᱫ ᱫᱚ ᱜᱚᱝᱠᱮ ᱟᱞᱮ ᱫᱚ ᱵᱤᱨ ᱫᱤᱥᱚᱢ ᱦᱚᱲ ᱛᱚ ᱟᱫᱚ ᱫᱩᱣᱟᱹᱨ ᱠᱷᱚᱱᱟᱜ ᱜᱮᱢ ᱩᱰᱩᱠ ᱞᱮᱱᱠᱷᱟᱱ ᱜᱮ ᱟᱫᱚ ᱵᱤᱨ ᱨᱮᱢ ᱧᱮᱞ ᱧᱟᱢᱟ ᱜᱚᱴᱟ ᱜᱮ ᱥᱚᱵᱩᱡ ᱜᱮᱢ ᱧᱮᱞ ᱧᱟᱢᱟ᱾
ᱦᱮᱸ᱾
ᱦᱮᱸ ᱦᱮᱸ᱾ ᱟᱫᱚ ᱚᱱᱠᱟ ᱜᱚᱝᱠᱮ ᱟᱞᱮ ᱫᱚ ᱩᱫ ᱯᱩᱴᱠᱟᱹ ᱡᱚᱢ ᱨᱮᱱᱟᱜ ᱫᱚ ᱵᱟᱞᱮ ᱚᱵᱷᱟᱵᱚᱜᱼᱟ ᱟᱫᱚ ᱵᱤᱨ ᱨᱮᱢ ᱵᱚᱞᱚ ᱞᱮᱱᱠᱷᱟᱱ ᱜᱮ ᱟᱫᱚ ᱚᱝᱠᱟ ᱛᱩᱢᱟᱹᱞ ᱟᱹᱜᱩ ᱞᱮᱠᱚ ᱠᱷᱟᱱ ᱜᱮ ᱜᱟᱱᱚᱜᱼᱟ ᱟᱨ ᱚᱱᱠᱟ ᱢᱟᱛᱚ ᱟᱞᱮ ᱫᱚ ᱥᱮᱸᱫᱽᱨᱟ ᱠᱚᱦᱚᱸ ᱞᱮ ᱯᱟᱹᱨᱠᱟᱹᱣ ᱧᱚᱜ ᱜᱮᱭᱟ ᱛᱚᱨᱦᱚᱫ ᱠᱚ ᱵᱟᱹᱨᱩᱰᱟᱝ ᱠᱚᱞᱮ ᱟᱨ ᱡᱟᱢᱲᱳ ᱠᱚᱦᱚᱸ ᱞᱮ ᱥᱮᱸᱫᱽᱨᱟ ᱠᱚᱜᱮ ᱜᱮᱭᱟ᱾
ᱚ ᱱᱚᱛᱮ ᱫᱚ ᱟᱞᱮ ᱥᱮ ᱱᱮ ᱫᱚ ᱩᱱᱠᱩ ᱠᱚᱫᱚ ᱵᱟᱹᱱᱩᱜ ᱠᱟᱜ ᱠᱚᱣᱟ ᱜᱚᱝᱠᱮ ᱩᱱᱠᱩ ᱠᱚᱫᱚ ᱡᱟᱦᱟᱢ ᱫᱚᱢᱮ ᱠᱚᱢ ᱠᱚ ᱧᱟᱢᱚᱜ ᱛᱟᱦᱮᱱᱟ, ᱟᱭᱢᱟ ᱠᱚᱥᱴᱚᱭᱟᱹ ᱵᱮᱱ ᱛᱚᱵᱮ ᱠᱚ ᱧᱟᱢᱚᱜᱼᱟ ᱟᱫᱚ ᱤᱱᱟᱹᱜ ᱠᱚᱥᱴᱚ ᱱᱚᱛᱮ ᱫᱚ ᱴᱟᱺᱰᱤ ᱴᱤᱠᱩᱨᱩᱨ ᱦᱩᱭ ᱱᱟᱥᱮ ᱛᱚ ᱚᱱᱟ ᱠᱟᱭ
ᱦᱮᱸ ᱦᱮᱸ ᱦᱮᱸ, ᱟᱪᱪᱷᱟ ᱟᱪᱪᱷᱟ ᱟᱪᱪᱷᱟ᱾ ᱛᱚ ᱜᱚᱝᱠᱮ ᱛᱟᱦᱚᱞᱮ ᱛᱚᱨᱚᱦᱚᱫ ᱡᱤᱞ ᱡᱟᱸᱲᱳ ᱡᱤᱞ ᱠᱚᱫᱚᱹ ᱟᱹᱵᱤᱱ ᱫᱚ ᱵᱟᱵᱤᱱ ᱡᱚᱢ ᱟᱠᱟᱫ ᱜᱮᱭᱟ?
ᱵᱟᱹᱞᱤᱧ ᱡᱚᱢ ᱠᱟᱜ ᱜᱮ ᱛᱚ ᱨᱚᱨᱚᱦᱚᱫ ᱡᱤᱞ ᱦᱚᱸ ᱵᱟᱹᱞᱤᱧ ᱡᱚᱢ ᱠᱟᱜᱼᱟ ᱡᱚᱢᱲᱤ ᱡᱤᱞ ᱦᱚᱸ ᱵᱟᱹᱞᱤᱧ ᱡᱚᱢ ᱠᱟᱜᱼᱟ᱾
ᱦᱮᱸ ᱦᱮᱸ ᱦᱮᱸ᱾ ᱛᱚ ᱜᱚᱝᱠᱮ ᱢᱟᱱᱮ ᱛᱚᱨᱦᱚᱫ ᱠᱚᱫᱚ ᱦᱮᱸ, ᱛᱚᱨᱦᱚᱫ ᱡᱤᱞ ᱠᱚᱫᱚᱹ ᱡᱚᱢ ᱦᱚᱸ ᱡᱚᱢ ᱥᱟᱞᱟᱜ ᱦᱚᱸ ᱟᱨ ᱛᱚᱨᱚᱦᱚᱫ ᱠᱚᱫᱚ ᱟᱹᱰᱤ ᱠᱟᱡ ᱨᱮᱠᱚ ᱞᱟᱜᱟᱜᱼᱟ ᱢᱟᱱᱮ ᱩᱱᱠᱩᱣᱟᱜ ᱦᱟᱨᱛᱟ ᱠᱚᱛᱮ ᱮᱠᱫᱚᱢ ᱵᱟᱱᱟᱢ ᱵᱟᱱᱟᱢ ᱠᱚᱦᱚᱸ ᱡᱩᱛ ᱜᱟᱱᱚᱜᱼᱟ ᱨᱮᱛᱟ ᱵᱟᱲᱟᱭ ᱜᱚᱫ ᱦᱩᱭᱩᱜ ᱜᱮᱭᱟ᱾
ᱦᱮᱸ ᱜᱚᱝᱠᱮ ᱟᱯᱮᱥᱮᱫ ᱚᱱᱛᱮ ᱵᱟᱱᱟᱢ ᱠᱚᱸ ᱠᱚᱸ ᱵᱮᱱᱟᱣᱮᱜ-ᱟ?
ᱦᱮᱸ ᱦᱮᱸ ᱦᱮᱸ, ᱟᱞᱮᱥᱮᱫ ᱫᱚ ᱱᱚᱣᱟ ᱠᱚᱨᱮ ᱫᱚ ᱚᱱᱟ ᱛᱚᱨᱦᱚᱫ ᱦᱟᱨᱛᱟ ᱠᱚᱞᱮ ᱡᱟᱢᱲᱳ ᱦᱟᱨᱛᱟ ᱠᱚᱜᱮᱞᱮ ᱵᱮᱱᱟᱣ ᱵᱟᱲᱟᱭ ᱜᱮᱭᱟ ᱵᱟᱱᱟᱢ ᱠᱚᱦᱚᱸ᱾ ᱛᱤᱨᱟᱹ ᱠᱚᱦᱚᱸ ᱡᱩᱛ ᱵᱟᱲᱟ ᱦᱩᱭᱩᱜ ᱟᱨᱠᱤ ᱦᱮᱸ ᱨᱟᱹᱥᱠᱟᱹ ᱧᱟᱢᱚᱜ ᱜᱮᱭᱟ᱾ ᱦᱮᱸ ᱦᱮᱸ᱾
ᱟᱹᱞᱤᱧ ᱥᱮᱫ ᱫᱚ ᱱᱚᱛᱮ ᱫᱚ ᱵᱟᱹᱱᱩᱜ ᱟᱠᱟᱫᱟ ᱜᱚᱝᱠᱮ ᱛᱚᱸ ᱟᱹᱞᱤᱧ ᱞᱤᱧ ᱢᱚᱱᱮᱭᱮᱜᱼᱟ ᱟᱸᱵᱮᱱ ᱥᱮᱫ ᱠᱚ ᱢᱮᱱᱟᱜ ᱟᱠᱟᱫ ᱠᱷᱟᱡ᱾ ᱟᱹᱞᱤᱧ ᱥᱮᱫ ᱦᱚᱸ ᱛᱷᱚᱲᱟ ᱠᱟᱹᱴᱤᱡ ᱟᱹᱞᱤᱧ ᱢᱚᱱᱮ ᱨᱮᱞᱤᱧ ᱥᱮᱪᱟᱣ ᱴᱷᱤᱠᱮᱭᱟ ᱟᱸᱵᱮᱱ ᱥᱮᱫ ᱠᱷᱚᱱᱟᱜ ᱜᱮ ᱢᱤᱫᱴᱮᱱ ᱜᱟᱱ ᱞᱤᱧ ᱟᱹᱜᱩᱭᱼᱟ᱾
ᱦᱮᱸ ᱦᱮᱸ ᱦᱮᱸ ᱾ ᱱᱮᱣᱛᱟ ᱛᱟᱦᱮᱱ ᱠᱟᱱᱟ ᱜᱚᱝᱠᱮ ᱟᱫᱚ ᱵᱤᱨ ᱫᱤᱥᱚᱢ ᱠᱚ ᱟᱞᱮ ᱥᱮᱫ ᱦᱤᱡᱩᱜ ᱯᱮ ᱦᱮᱸ᱾ ᱛᱚ ᱚᱱᱠᱟ ᱟᱹᱰᱤ ᱟᱭᱢᱟ ᱡᱤᱱᱤᱥ ᱠᱚᱞᱮ ᱧᱮᱞ ᱦᱚᱪᱚ ᱯᱮᱭᱟ ᱵᱤᱨ ᱠᱚᱨᱮᱱᱟᱜ ᱟᱨᱚ ᱛᱟᱨᱚᱯ ᱛᱮᱨᱮᱞ ᱵᱮᱵᱤ ᱠᱚᱦᱚᱸ ᱞᱮ ᱡᱚᱢ ᱦᱚᱪᱚ ᱯᱮᱭᱟ ᱟᱨᱹᱠᱤ᱾
ᱦᱮᱸ ᱛᱚ ᱜᱚᱢᱠᱮ ᱪᱟᱞᱟᱜ ᱦᱩᱭᱩᱜ-ᱟ ᱾
ᱦᱩᱸ ᱦᱮᱸ ᱦᱮᱸ ᱦᱮᱸ ᱦᱮᱸ ᱾ ᱛᱟᱦᱚᱞᱮ ᱜᱚᱝᱠᱮ ᱚᱱᱠᱟ ᱠᱮᱱᱮᱞ ᱠᱚ ᱜᱟᱰᱟ ᱢᱩᱰᱩ ᱠᱚ ᱢᱮᱱᱟᱜ ᱟᱥᱮ ᱵᱩᱨᱩ ᱠᱚᱫᱚ ᱢᱮᱱᱟᱜ ᱟᱥᱮ ᱵᱟᱹᱱᱩᱜ-ᱟ ᱛᱟᱦᱚᱞᱮ ᱚᱱᱠᱟ ᱾ ᱟᱯᱮ ᱥᱮᱫ ᱫᱚ
ᱟᱞᱮᱥᱮᱫ ᱫᱚ ᱱᱚᱛᱮ ᱫᱚ ᱤᱱᱠᱟ ᱵᱩᱨᱩ ᱠᱚᱫᱚ ᱜᱟᱰᱟ ᱢᱩᱰᱩ ᱠᱚᱫᱚ ᱵᱟᱹᱱᱩᱜ ᱟᱠᱟᱜ-ᱟ ᱜᱚᱢᱠᱮ ᱟᱭᱢᱟ ᱥᱟᱺᱜᱤᱧ ᱥᱟᱺᱜᱤᱧ ᱠᱚᱮᱜ ᱜᱮ ᱢᱮᱱᱟᱜ ᱟᱠᱟᱫ-ᱟ ᱥᱩᱨ ᱠᱚᱨᱮ ᱫᱚ ᱵᱟᱹᱱᱩᱜ ᱟᱠᱟᱜ-ᱟ ᱾ ᱚᱱᱟ ᱞᱟᱦᱟ ᱫᱚ ᱻ ᱥᱟᱯ ᱯᱷᱚᱱ ᱠᱟᱛᱮ ᱥᱮᱱ ᱦᱚᱸ ᱩᱰᱠᱚᱜ ᱦᱩᱭᱩᱜ ᱛᱟᱞᱮᱭᱟ ᱛᱚᱵᱮ ᱜᱮᱞᱮ ᱥᱮᱱ ᱫᱟᱲᱮᱭᱟᱜ-ᱟ ᱵᱟᱠᱷᱟᱡ ᱱᱤᱝᱠᱟᱹ ᱟᱞᱮ ᱢᱚᱱᱮᱭ ᱜᱚᱜᱠᱟᱜ-ᱟ ᱤᱱᱠᱟᱹ ᱫᱚ ᱵᱟᱝᱞᱮ ᱪᱟᱞᱟᱣ ᱫᱟᱲᱮᱭᱟᱜ-ᱟ᱾
ᱟᱪᱪᱷᱟ ᱟᱪᱪᱷᱟ ᱟᱪᱪᱷᱟ ᱾ ᱟᱫᱚ ᱜᱚᱝᱠᱮ ᱟᱞᱮ ᱥᱮᱫ ᱫᱚ ᱵᱤᱨ ᱫᱤᱥᱚᱢ ᱦᱚᱲ ᱛᱚ ᱜᱟᱰᱟ ᱠᱚᱦᱚᱸ ᱢᱮᱱᱟᱜ ᱜᱮᱭᱟ᱾ ᱜᱟᱰᱟ ᱠᱚᱨᱮ ᱠᱷᱚᱠᱨᱚ ᱠᱚᱨᱮ ᱠᱟᱴᱠᱚᱢ ᱦᱚᱸᱠᱚ ᱧᱟᱢᱚᱜ ᱜᱮᱭᱟ ᱟᱨᱠᱤ ᱨᱟᱯ ᱨᱟᱯᱟ᱾
ᱱᱚᱛᱮ ᱫᱚ ᱵᱟᱝᱠᱚ ᱧᱟᱢ ᱦᱚᱫᱚᱜ-ᱟ ᱜᱚᱝᱠᱮ᱾ ᱟᱭᱢᱟ ᱠᱚᱥᱴᱚ ᱠᱟᱛᱮ ᱧᱟᱢᱚᱜ-ᱟ᱾
ᱦᱮᱸ ᱦᱮᱸ ᱦᱮᱸ ᱛᱟᱦᱚᱞᱮ ᱜᱚᱝᱠᱮ ᱟᱯᱮ ᱫᱚ ᱦᱟᱹᱠᱩ ᱵᱟᱹᱲᱥᱤ ᱠᱚᱦᱚᱸ ᱯᱮ ᱵᱟᱲᱟᱭ ᱜᱮᱭᱟ ᱥᱮ ᱵᱟᱝ ᱛᱟᱦᱚᱞᱮ?
ᱦᱮᱸ ᱜᱚᱝᱠᱮ ᱱᱚᱛᱮ ᱫᱚ ᱚᱱᱟ ᱠᱚᱫᱚ ᱵᱟᱲᱟᱭ ᱜᱮᱭᱟ ᱦᱟᱹᱠᱩ ᱵᱟᱹᱲᱥᱤ ᱠᱚᱫᱚ ᱚᱱᱟ ᱠᱚᱫᱚ ᱠᱚ ᱥᱮᱱ ᱵᱟᱲᱟᱜ ᱠᱟᱱᱟ ᱡᱟᱦᱟᱱ ᱡᱮ ᱱᱟᱦᱟᱜ ᱦᱟᱜ ᱱᱤᱛᱚᱜ ᱦᱟᱜ ᱡᱟᱦᱟ ᱦᱩ ᱦᱩᱲᱩ ᱠᱚ ᱪᱟᱥᱟ ᱯᱚᱨᱮ ᱚᱥᱠᱮ ᱯᱚᱨᱮ ᱦᱟᱸᱜ ᱚᱱᱟ ᱦᱩᱲᱩ ᱤᱭᱟᱹᱜ-ᱟ ᱥᱮ ᱯᱚᱠᱮᱜ-ᱟ ᱩᱱ ᱜᱷᱩᱲᱤ ᱦᱟᱸᱜ ᱩᱱ ᱜᱷᱩᱲᱤ ᱦᱟᱸᱜ ᱫᱚᱢᱮ ᱦᱟᱸᱜ ᱠᱚ ᱪᱟᱞᱟᱜ ᱟᱠᱚ ᱦᱟᱹᱠᱩ ᱵᱟᱹᱲᱥᱤ ᱦᱟᱸᱜ ᱠᱷᱮᱛ ᱟᱲᱮ ᱟᱲᱮ ᱠᱚᱨᱮ ᱜᱚᱴᱟ ᱫᱤᱱ ᱵᱷᱳᱨᱮᱢ ᱧᱟᱢ ᱠᱚᱣᱟ᱾
ᱦᱮᱸ ᱦᱮᱸ ᱾ ᱟᱫᱚ ᱱᱚᱣᱟ ᱵᱚᱨᱥᱟ ᱨᱮᱫᱚ ᱪᱮᱫ ᱞᱮᱠᱟ ᱦᱟᱹᱠᱩ ᱠᱚᱠᱚ ᱠᱷᱮᱛ ᱠᱚᱨᱮ ᱠᱚ ᱨᱟᱠᱟᱵ ᱜᱮᱭᱟ ᱥᱮ ᱵᱟᱠᱚ ᱨᱟᱠᱟᱵ ᱜᱮᱭᱟ ᱟᱨᱠᱤ ᱾ ᱴᱚ ᱴᱚᱨᱚᱰᱟᱝ ᱠᱚᱛᱮ ᱯᱮ ᱵᱟᱲᱟ ᱠᱚᱜᱮᱭᱟ ᱥᱮ ᱵᱟᱝ?
ᱦᱮᱸ ᱴᱚᱨᱚᱰᱟᱝ ᱠᱚᱛᱮ ᱥᱟᱵ ᱵᱟᱲᱟ ᱠᱚᱜᱮ ᱦᱩᱭᱩᱜ ᱠᱟᱱᱟ᱾ ᱦᱮᱸ ᱥᱟᱵ ᱠᱟᱛᱮᱫ ᱟᱭᱢᱟ ᱱᱤᱛᱚᱜ ᱠᱷᱚᱱᱟᱜ ᱜᱮᱠᱚ ᱟᱭᱢᱟ ᱠᱚ ᱥᱟᱵᱮᱫ ᱠᱚᱣᱟ ᱛᱚ ᱟᱭᱢᱟ ᱠᱚ ᱧᱟᱢ ᱦᱚᱸᱠᱚ ᱧᱟᱢᱚᱜ ᱠᱟᱱᱟ ᱱᱤᱛᱚᱜ ᱫᱚ᱾ ᱩᱥᱠᱮ ᱯᱚᱨᱮ ᱫᱚ ᱦᱟᱸᱜ ᱠᱚ ᱱᱤᱛᱚᱜ ᱫᱚ ᱟᱹᱣᱨᱤ ᱠᱚ ᱵᱚᱲᱚᱜ-ᱟ ᱥᱮ ᱱᱤᱛᱚᱜ ᱫᱚ ᱟᱹᱣᱨᱤ ᱠᱚ ᱠᱮᱴᱮᱡᱚᱜ-ᱟ᱾ ᱞᱟᱹᱵᱤᱜ ᱜᱮᱭᱟ ᱠᱚ᱾ ᱛᱚ ᱡᱟᱞᱫᱤ ᱠᱚ ᱥᱟᱜ-ᱮᱫ ᱠᱚᱣᱟ ᱛᱚ ᱡᱟᱞᱫᱤ ᱤᱥᱤᱱ ᱠᱚᱣᱟᱵᱮᱱ ᱠᱷᱟᱡ ᱴᱷᱤᱠ ᱜᱮ ᱵᱟᱠᱷᱟᱡ ᱚᱥᱠᱮ ᱯᱚᱨᱮ ᱫᱚᱠᱚ
ᱟᱫᱚ ᱠᱚ ᱵᱟᱹᱲᱤᱡᱚᱜ-ᱟ ᱾ ᱦᱳᱭ ᱦᱳᱭ ᱦᱳᱭ ᱾ ᱟᱫᱚ ᱜᱚᱝᱠᱮ ᱪᱮᱫ ᱞᱮᱠᱟ ᱦᱟᱹᱠᱩ ᱠᱚᱫᱚ ᱪᱮᱫ ᱞᱮᱠᱟ ᱠᱟᱛᱮᱫ ᱯᱮ ᱡᱚᱢ ᱵᱟᱲᱟ ᱠᱚᱜᱮᱭᱟ ᱟᱨᱠᱤ ᱩᱛᱩ ᱠᱟᱛᱮᱫ ᱥᱮ ᱞᱟᱫ ᱠᱟᱛᱮᱫ ᱨᱟ ᱯᱟᱜ ᱠᱟᱛᱮᱫ?
ᱞᱟᱜ ᱠᱟᱛᱮᱫ ᱦᱚᱞᱮ ᱡᱚᱢ ᱠᱚ ᱛᱟᱦᱮᱱᱟ ᱩᱛᱩ ᱠᱟᱛᱮᱫ ᱫᱚ ᱵᱟᱝᱞᱮ ᱤᱱᱟᱹ ᱵᱩᱫ ᱠᱚᱢ ᱩᱛᱩ ᱠᱟᱛᱮᱫ ᱫᱚ ᱵᱷᱟᱹᱡᱤ ᱠᱟᱛᱮᱫ ᱡᱚᱢ ᱦᱩᱭᱩᱜ ᱠᱟᱱᱟ᱾
ᱟᱪᱪᱷᱟ ᱟᱪᱪᱷᱟ ᱾ ᱦᱮᱸ ᱦᱮᱸ ᱦᱮᱸ ᱟᱞᱮ ᱥᱮᱫ ᱫᱚ ᱜᱚᱝᱠᱮ ᱦᱮᱸ ᱡᱟᱹᱥᱛᱤ ᱫᱚ ᱤᱭᱟᱹ ᱢᱟᱱᱮ ᱯᱤᱴᱷᱟᱹ ᱠᱟᱛᱮᱫ ᱞᱮ ᱡᱚᱢ ᱠᱚᱜᱮᱭᱟ ᱯᱤᱴᱷᱟᱹ ᱰᱩᱢᱵᱩᱜ ᱠᱟᱛᱮᱫ ᱞᱮ ᱡᱚᱢ ᱠᱚᱜᱮᱭᱟ ᱟᱨᱠᱤ᱾
ᱚ ᱟᱞᱮ ᱥᱮᱫ ᱫᱚ ᱚᱱᱠᱟ ᱫᱚ ᱤᱱᱟ ᱚᱱᱠᱟ ᱫᱚ ᱦᱮᱸ
ᱠᱩ ᱯᱤᱴᱷᱟᱹ ᱫᱚ ᱛᱟᱦᱞᱮ ᱵᱤᱱ ᱡᱚᱢ ᱵᱟᱲᱟ ᱟᱠᱟᱫ ᱜᱮᱭᱟ ᱥᱮ ᱵᱟᱝ?
ᱦᱳᱭ ᱜᱚᱝᱠᱮ ᱚᱱᱟ ᱫᱚᱞᱤᱧ ᱡᱚᱢ ᱟᱠᱟᱫ-ᱟ ᱾ ᱠᱟᱹᱴᱤᱡ ᱠᱟᱹᱴᱤᱡ ᱦᱟᱹᱠᱩ ᱠᱚᱠᱚ ᱛᱟᱦᱮᱱᱟ ᱩᱱᱠᱩᱴᱟᱜ ᱰᱚᱰᱚ ᱠᱚᱣᱟ ᱫᱚ ᱵᱟᱝ᱾
ᱦᱮᱸ-ᱦᱮᱸ-ᱦᱮᱸ-ᱦᱮᱸ-ᱦᱮᱸ ᱾ ᱟᱪᱪᱷᱟ-ᱟᱪᱪᱷᱟ-ᱟᱪᱪᱷᱟ ᱟᱹᱰᱤ ᱱᱟᱯᱟᱭ ᱠᱟᱛᱷᱟ᱾ ᱛᱟᱞᱦᱮ ᱜᱚᱝᱠᱮ ᱚᱲᱟᱜ ᱠᱚᱨᱮ ᱪᱮᱫ ᱞᱮᱠᱟ ᱰᱟᱹᱝᱨᱤ ᱢᱮᱨᱚᱢ ᱠᱚᱫᱚ ᱢᱮᱱᱟᱜ ᱠᱚᱣᱟ ᱥᱮ ᱵᱟᱹᱱᱩᱜ ᱠᱚᱣᱟ?
ᱦᱳᱭ ᱢᱮᱱᱟᱜ ᱠᱚᱜᱮᱭᱟ ᱰᱟᱹᱝᱨᱤ ᱢᱮᱨᱚᱢ ᱢᱮᱱᱟᱜ ᱟᱠᱟᱫ ᱠᱚᱜᱮᱭᱟ ᱜᱚᱝᱠᱮ᱾
ᱟᱪᱪᱷᱟ ᱛᱟᱦᱚᱞᱮ ᱰᱟᱝᱨᱤ ᱢᱮᱨᱚᱢ ᱠᱚᱫᱚ ᱪᱮᱫ ᱠᱚᱯᱮ ᱡᱚᱢ ᱦᱚᱪᱚ ᱠᱚᱣᱟ?
ᱰᱟᱝᱨᱤ ᱢᱮᱨᱚᱢ ᱠᱚᱫᱚ ᱱᱤᱛᱚᱜ ᱫᱚ ᱟᱹᱛᱤᱧ ᱤᱫᱤ ᱠᱮᱫ ᱠᱚᱣᱟ ᱥᱮᱛᱟᱜ ᱯᱚᱦᱚᱨ ᱫᱚ ᱱᱟᱦᱮᱞ ᱠᱚ ᱚᱛᱟᱣ ᱦᱩᱭᱩᱜᱼᱟ ᱛᱚ ᱚᱱᱛᱮ ᱚᱱᱛᱮ ᱜᱮ ᱤᱫᱤ ᱠᱚᱣᱟ ᱩᱥᱠᱮ ᱯᱚᱨᱮᱜᱮ ᱟᱹᱜᱩ ᱠᱚ ᱟᱹᱜᱩ ᱠᱟᱛᱮ ᱮᱠ ᱰᱮᱲ ᱜᱷᱚᱱᱴᱟ ᱛᱚᱞ ᱠᱟᱠᱚᱣᱟ ᱩᱥᱠᱮ ᱯᱚᱨᱮ ᱜᱮ ᱫᱟᱜ ᱢᱟᱰᱤ ᱠᱚ ᱟᱨᱚ ᱚᱱᱟ ᱥᱟ ᱤᱭᱟᱹ ᱠᱚ ᱟᱹᱜᱩ ᱠᱟᱜᱼᱟ ᱚᱱᱟ ᱪᱮᱫ ᱠᱚ ᱢᱮᱛᱟᱜᱼᱟ ᱚᱱᱟ ᱡᱟᱦᱟᱸ ᱥᱩᱱᱩᱢ ᱠᱚᱠᱚ ᱩᱰᱩᱠ ᱮᱫᱟ ᱡᱟᱦᱟᱸ ᱦᱮ ᱚᱡᱚᱜ ᱥᱩᱱᱩᱢ ᱠᱚᱵᱚᱱ ᱚᱰᱚᱝᱼᱟ ᱩᱱᱨᱮ ᱢᱤᱫ ᱚᱱᱟ ᱨᱮᱱᱟᱜ ᱤᱭᱟᱹ ᱵᱟᱝ ᱛᱟᱦᱮᱱᱟ ᱪᱮᱫ
ᱦᱳᱭ ᱦᱳᱭ ᱦᱳᱭ ᱠᱷᱳᱞ ᱠᱚ ᱠᱷᱳᱞ ᱠᱚᱠᱚ ᱢᱮᱛᱟᱜ ᱠᱟᱱᱟ ᱵᱟᱝ
ᱦᱳᱭ ᱦᱳᱭ ᱚᱱᱟ ᱠᱚ ᱠᱷᱤᱭᱟᱹᱣ ᱵᱟᱲᱟ ᱦᱩᱭᱩᱜ ᱜᱮᱭᱟ᱾
ᱟᱪᱪᱷᱟ, ᱟᱪᱪᱷᱟ, ᱟᱪᱪᱷᱟ ᱛᱟᱦᱚᱞᱮ ᱟᱯᱮ ᱫᱚ ᱯᱟᱞᱦᱟ ᱯᱟᱠᱟᱲ ᱠᱚᱫᱚ ᱵᱟᱯᱮ ᱡᱚᱢ ᱦᱚᱪᱚ ᱠᱚᱜᱮᱭᱟ ᱵᱤᱨ ᱫᱚ ᱵᱟᱹᱱᱩᱜ ᱛᱟᱯᱮᱭᱟ ᱥᱮ᱾
ᱦᱳᱭ
ᱟᱪᱪᱷᱟ, ᱟᱪᱪᱷᱟ, ᱟᱪᱪᱷᱟ ᱛᱟᱦᱚᱞᱮ ᱚᱱᱠᱟ ᱜᱟᱹᱭ ᱠᱚᱦᱚᱸ ᱢᱮᱱᱟᱜ ᱠᱚᱣᱟ ᱥᱮ ᱵᱟᱝ ᱰᱨᱟᱢ ᱰᱨᱟᱢ ᱵᱟᱠᱚ ᱛᱚᱣᱟ ᱵᱟᱲᱟᱭᱮᱫᱼᱟ?
ᱚᱱᱠᱟᱹ ᱫᱚ ᱵᱟᱹᱱᱩᱜ ᱟᱠᱟᱫ ᱠᱚᱣᱟ ᱜᱚᱝᱠᱮ ᱱᱟ ᱚᱱᱟ ᱫᱚ ᱩᱱᱠᱩ ᱚᱱᱟ ᱜᱩᱨᱤᱡ ᱜᱤᱰᱤ ᱨᱮᱜᱮ ᱠᱚ ᱟᱭᱢᱟ ᱠᱚ ᱟᱥᱠᱮᱛᱚᱜ ᱠᱟᱱᱟ ᱥᱮ ᱚᱱᱟ ᱠᱷᱟᱹᱛᱤᱨ᱾ ᱛᱮ ᱩᱱᱠᱩ ᱠᱚᱫᱚ ᱠᱚᱢ ᱠᱚᱢ ᱫᱚᱦᱚ ᱦᱩᱭᱩᱜ ᱠᱟᱱᱟ᱾
ᱚᱠᱚᱭ ᱜᱚᱲᱟ ᱠᱚᱭ ᱡᱚᱜ ᱵᱟᱲᱟᱭᱟ ᱦᱮᱸ ᱥᱮ ᱵᱟᱝ ᱟᱨ ᱚᱱᱠᱟ ᱚᱲᱟᱜ ᱫᱩᱣᱟᱹᱨ ᱠᱚᱦᱚᱸ ᱴᱷᱤᱠ ᱴᱷᱟᱠ ᱡᱩᱫᱤ ᱵᱟᱝ ᱛᱟᱦᱮᱱᱟ ᱛᱟᱦᱚᱞᱮ ᱰᱟᱝᱨᱤ ᱢᱮᱨᱚᱢ ᱦᱚᱸ ᱫᱚᱦᱚ ᱨᱮᱱᱟᱜ ᱚᱱᱠᱟ ᱵᱟᱝ ᱠᱩᱲᱟᱹᱜᱼᱟ ᱟᱨ ᱚᱱᱮ ᱚᱱᱠᱟ ᱟᱨᱠᱤ ᱦᱮᱸ ᱥᱮ ᱪᱮᱫ
ᱦᱳᱭ
ᱦᱮᱸ ᱦᱮᱸ ᱛᱟᱦᱚᱞᱮ ᱜᱚᱝᱠᱮ ᱟᱵᱤᱱ ᱫᱚ ᱦᱮᱸ ᱟᱪᱪᱷᱟ ᱜᱚᱝᱠᱮ ᱟᱵᱤᱱ ᱫᱚ ᱛᱟᱦᱞᱮ ᱚᱱᱠᱟ ᱟᱯᱮ ᱥᱮᱫ ᱫᱚ ᱚᱱᱮ ᱫᱩᱝᱜᱟᱹᱲ ᱫᱚᱱ ᱥᱤᱝᱨᱟᱹᱭ ᱫᱚᱱ ᱚᱱᱠᱟ ᱵᱩᱨᱩ ᱮᱱᱮᱡ ᱠᱚ ᱦᱩᱭᱩᱜ ᱟᱥᱮ ᱵᱟᱝ ᱦᱩᱭᱩᱜ ᱜᱮᱭᱟ?
ᱦᱩᱭᱩᱜ ᱜᱮ ᱛᱟᱦᱮᱱᱟ ᱦᱩᱭᱩᱜ ᱜᱮᱭᱟ ᱜᱚᱢᱠᱮ ᱢᱟ ᱟᱫᱚ ᱟᱹᱞᱤᱧ ᱱᱚᱣᱟ ᱟᱲᱮᱯᱟᱥᱮ ᱥᱩᱨ ᱠᱚᱨᱮ ᱫᱚ ᱵᱟᱝ ᱦᱩᱭᱩᱜᱼᱟ ᱥᱟᱺᱜᱤᱧ ᱥᱟᱺᱜᱤᱧ ᱧᱚᱜ ᱨᱮ ᱦᱩᱭᱩᱜᱼᱟ।
ᱦᱮᱸ ᱦᱮᱸ ᱦᱮᱸ ᱟᱞᱮ ᱥᱮᱫ ᱫᱚ ᱜᱚᱢᱠᱮ ᱟᱹᱰᱤ ᱡᱟᱹᱥᱛᱤ ᱜᱮ ᱦᱩᱭᱩᱜᱼᱟ ᱚᱱᱟ ᱥᱤᱝᱨᱟᱹᱭ ᱫᱚᱱ ᱠᱩ ᱞᱚᱵᱟ ᱢᱩᱨᱢᱩ ᱫᱚᱵᱤᱱ ᱟᱡᱚᱸᱢ ᱠᱟᱫᱮ ᱜᱮᱭᱟ ᱡᱟᱹᱱᱤᱡ ᱮᱠᱮᱱ ᱩᱱᱤᱭᱟᱜ ᱦᱳᱭ ᱦᱳᱭ ᱛᱚ ᱩᱱᱠᱩ ᱟᱹᱰᱤ ᱟᱹᱰᱤ ᱡᱟᱹᱥᱛᱤ ᱠᱚ ᱦᱤᱡᱩᱜᱼᱟ ᱟᱨ ᱠᱚ ᱱᱚᱣᱟ ᱠᱚᱨᱮᱫ ᱠᱚ ᱮᱱᱮᱡ ᱵᱟᱲᱟ ᱦᱚᱴᱚ ᱠᱟᱜ ᱜᱮᱭᱟ।
ᱚᱻ ᱟᱫᱚ ᱟᱯᱮ ᱚᱱᱛᱮ ᱫᱚᱯᱮ ᱥᱨᱟᱭᱮᱫ ᱛᱟᱦᱮᱱᱟ ᱥᱮ ᱵᱟᱝ ᱜᱚᱢᱠᱮ
ᱥᱚᱨᱚᱦᱟᱭ ᱫᱚ ᱜᱚᱢᱠᱮ ᱫᱚ ᱦᱳᱭ ᱢᱟᱱᱮ ᱥᱚᱨᱦᱟᱭ ᱵᱚᱸᱜᱟ ᱫᱟᱸᱥᱟᱭ ᱡᱟᱦᱟᱸ ᱫᱟᱸᱥᱟᱭ ᱯᱚᱨᱮ ᱟᱫᱚ ᱥᱚᱨᱦᱟᱭᱚᱜᱼᱟᱞᱮ ᱟᱨᱠᱤ
ᱚ ᱟᱞᱮᱫ ᱫᱚ ᱞᱟᱥᱴ। ᱟᱞᱮ ᱫᱚ ᱯᱩᱥ ᱢᱟᱭᱤᱱ ᱯᱩᱥ ᱡᱩᱜᱟ ᱨᱮ ᱫᱟᱸᱥᱟᱭ ᱢᱟᱹᱦᱱᱟᱹ ᱫᱚ ᱯᱩᱥ ᱨᱮ ᱠᱟᱱᱟᱞᱮ ᱟᱞᱮ ᱫᱚ
ᱦᱮᱸ ᱦᱮᱸ ᱦᱩᱸᱻ ᱚᱱᱟ ᱡᱚᱠᱷᱚᱱ ᱡᱚᱠᱷᱚᱱ ᱠᱚ ᱞᱟᱹᱭᱟ ᱥᱟᱠᱨᱟᱛ ᱥᱚᱢᱚᱭ ᱵᱟᱝ
ᱦᱳᱭ ᱚᱱᱟ ᱥᱟᱠᱨᱟᱛ ᱥᱚᱢᱚᱭ ᱨᱮᱜᱮ
ᱦᱮᱸ ᱦᱮᱸ ᱛᱟᱦᱞᱮ ᱥᱟᱠᱨᱟᱛ ᱨᱮᱫᱚ ᱯᱮ ᱯᱤᱴᱷᱟᱹ ᱵᱟᱲᱟᱭ ᱜᱮᱭᱟ ᱥᱮ ᱵᱟᱝ ᱛᱟᱞᱮ?
ᱦᱳᱭ ᱜᱚᱝᱠᱮ ᱯᱤᱴᱷᱟᱹ ᱵᱟᱲᱟ ᱜᱤ᱾
ᱟᱪᱪᱷᱟ ᱟᱪᱪᱷᱟ ᱟᱪᱪᱷᱟ ᱪᱮᱫ ᱡᱤᱞ ᱠᱚᱯᱮ ᱯᱤᱴᱷᱟᱹᱭ ᱜᱮᱭᱟ ᱛᱟᱞᱦᱮ?
ᱩᱱ ᱜᱷᱩᱲᱤ ᱫᱚ ᱡᱤᱞ ᱫᱚ ᱩᱱᱟᱹᱜ ᱵᱟᱞᱮ ᱯᱤᱴ ᱴᱟᱹ ᱛᱟᱱᱟ ᱛᱚ ᱡᱟᱦᱟᱸ ᱚᱱᱟ ᱦᱟᱣᱟ ᱦᱚᱞᱚᱝ ᱚᱱᱟ ᱤᱭᱟᱹ ᱠᱚᱜᱤ ᱯᱤᱴᱷᱟᱹᱣ ᱛᱟᱱᱟᱞᱮ ᱩ ᱫᱚ᱾ ᱥᱚᱦᱨᱟᱭ ᱠᱚᱨᱮ ᱫᱚ ᱚᱱᱮ ᱡᱤᱞ ᱠᱩᱜᱤ ᱟᱹᱜᱩ ᱵᱟᱲᱟ ᱠᱟᱜ ᱛᱟᱦᱮᱱᱟ ᱚᱱᱟ ᱠᱩᱜᱤ ᱯᱤᱴᱷᱟᱹ ᱵᱟᱲᱟ ᱦᱩᱭᱩᱜ ᱛᱟᱱᱟ᱾
ᱦᱮᱸ ᱦᱮᱸ ᱦᱮᱸ ᱦᱮᱸ ᱟᱞᱮ ᱫᱚ ᱜᱚᱝᱠᱮ ᱟᱹᱰᱤ ᱡᱟᱹᱥᱛᱤ ᱡᱤᱞ ᱠᱚᱜᱮᱞᱮ ᱯᱤᱴᱷᱟᱹᱭᱟ ᱥᱤᱢ ᱡᱤᱞ ᱠᱚ᱾ ᱟᱨ ᱥᱩᱠᱨᱤ ᱠᱚᱦᱚᱸ ᱞᱮ ᱯᱤᱴᱷᱟᱹ ᱠᱚᱜᱮᱭᱟ᱾
ᱦᱮᱸ ᱟᱞᱮ ᱦᱚᱸ ᱱᱚᱛᱮ ᱦᱚᱸ ᱚᱱᱠᱟ ᱜᱤ ᱜᱚᱝᱠᱮ᱾ ᱟᱫᱚ ᱟᱞᱮ ᱥᱮᱫ ᱫᱚ ᱤᱱᱟᱹᱜ ᱥᱩᱠᱨᱤ ᱫᱚ ᱡᱚᱢ ᱦᱚᱲ ᱠᱚᱢ ᱜᱮᱛᱟ ᱞᱮᱭᱟ ᱠᱚ ᱥᱮ ᱟᱫᱷᱮᱱ ᱚᱲᱟᱜ ᱨᱮ ᱫᱚ ᱢᱮᱱᱟᱜ ᱟᱠᱟᱜ ᱠᱚᱣᱟ ᱫᱷᱟᱱ ᱠᱚᱫᱚ ᱵᱟᱹᱱᱩᱜ ᱟᱠᱟᱜ ᱠᱚᱣᱟ ᱚᱱᱟ ᱠᱷᱟᱹᱛᱤᱨ ᱥᱩᱠᱨᱤ ᱫᱚ ᱠᱚᱢ ᱜᱮᱞᱮ ᱟᱞᱮ ᱫᱚᱞᱮ ᱯᱤᱴᱷᱟᱹᱣ ᱠᱚ ᱛᱟᱦᱮᱱᱟ᱾ ᱦᱮ ᱡᱟᱹᱥᱛᱤ ᱫᱚ ᱥᱤᱢ ᱡᱤᱞ᱾